ᱡᱚᱦᱟᱨ ᱜᱮ
ᱦᱮᱸ ᱡᱚᱦᱟᱨ ᱜᱮ ᱜᱚᱝᱠᱮ ᱟᱸᱡᱚᱢᱚᱜ ᱠᱟᱱᱟ
ᱦᱩᱸ ᱟᱸᱡᱚᱢᱚᱜ ᱠᱟᱱᱟ ᱟᱸᱡᱚᱢᱚᱜ ᱠᱟᱱᱟ ᱟᱹᱵᱤᱱ ᱥᱮ ᱟᱸᱡᱚᱢᱚᱜ ᱠᱟᱱᱟ
ᱟᱸᱡᱚᱢᱚᱜ ᱠᱟᱱᱟ ᱜᱚᱝᱠᱮ ᱦᱩᱰᱩᱨ ᱨᱮ ᱫᱚ ᱠᱟᱹᱴᱤᱡ ᱴᱟᱣᱟᱨ ᱰᱟᱴ ᱞᱟᱹᱭ ᱵᱤᱱ ᱪᱮᱫ ᱠᱷᱚᱵᱚᱨ
ᱟ ᱟᱵᱟᱨ ᱟᱹᱰᱤ ᱫᱤᱱ ᱯᱚᱨ
ᱟᱨ ᱨᱮᱭᱟᱜᱞᱚ ᱢᱮᱱᱟᱜᱼᱟ ᱟᱨ ᱱᱚᱜᱼᱚᱭ ᱛᱚ ᱪᱮᱫ ᱢᱮ ᱪᱟᱥᱵᱟᱥ ᱞᱟᱸᱜᱟ ᱪᱟᱵᱟ ᱦᱟᱠᱟᱱᱟ
ᱦᱩᱸ ᱪᱟᱥ ᱵᱟᱥ ᱛᱮᱫᱚ ᱪᱟᱥ ᱵᱟᱥ ᱜᱮ ᱦᱩᱭᱩᱜᱼᱟ ᱠᱤᱱᱛᱩ ᱪᱟᱥ ᱵᱟᱥ ᱛᱟᱞᱟᱨᱮ ᱜᱟᱛᱮ ᱠᱚᱫᱚ ᱦᱤᱲᱤᱧ ᱵᱟᱝ ᱜᱟᱱᱚᱜᱼᱟ ᱜᱚᱢᱠᱮ ᱦᱩᱸ
ᱦᱮᱸ ᱫᱤᱥᱟᱣ ᱱᱚᱜ ᱦᱟᱸ ᱟᱫᱚᱢ ᱪᱤᱱᱛᱟᱹᱜᱼᱟ ᱱᱚᱜ ᱚᱭ ᱯᱟ ᱯᱤᱰᱟᱹᱤᱭᱮ ᱥᱮᱴᱮᱨᱚᱜ ᱠᱟᱱ ᱛᱚ ᱫᱚ ᱦᱟᱜ ᱟᱫᱚ ᱯᱟᱛᱥ ᱯᱤᱰᱟᱹᱨ ᱨᱮᱧ ᱪᱟᱞᱟᱜ ᱵᱩᱡᱟᱹᱣᱮᱫᱟ ᱵᱩᱨᱩ ᱵᱚᱸᱜᱟ ᱨᱮ ᱵᱟᱹᱧ ᱥᱮᱱ ᱫᱟᱲᱮ ᱠᱚᱣᱟ ᱚᱱᱟᱞᱚᱢ ᱢᱥᱠᱟ
ᱟᱪ ᱪᱷᱟ ᱟᱪ ᱪᱷᱟ ᱯᱟᱴᱟᱜᱤᱧ ᱦᱤᱡᱩᱜᱼᱟ
ᱦᱮᱸ ᱯᱟᱧ ᱪᱟᱞᱟᱜᱼᱟ ᱵᱩᱡ ᱮᱫᱟᱢ ᱟᱫᱚ ᱦᱟᱸᱜ ᱢᱮᱱᱧ ᱠᱟᱱᱟ ᱪᱮᱫ ᱵᱚᱞᱮ ᱟᱫᱚ ᱦᱟᱸ ᱵᱚᱭᱞᱟᱢ ᱫᱚᱦᱚ ᱛᱟ ᱵᱚᱭᱞᱟ ᱡᱩᱫᱤᱢᱚᱜ
ᱯᱟᱴᱟᱵᱤᱫᱟᱹ ᱨᱮᱵᱤᱱ ᱦᱤᱡᱩᱜ ᱠᱷᱟᱱ ᱩᱱᱫᱚ ᱠᱤᱱᱛᱩ ᱮᱠᱞᱟ ᱫᱚ ᱵᱟᱝ
ᱟᱪ ᱪᱷᱟ ᱟᱞᱤᱧ ᱜᱮᱞᱤᱧ ᱪᱟᱞᱟᱜᱼᱟ ᱡᱩᱨᱤᱯᱩᱨᱤ ᱜᱮᱞᱤᱧ ᱪᱟᱞᱟᱜ ᱜᱚᱝᱠᱮ ᱴᱷᱤᱠ ᱜᱮᱭᱟ
ᱪᱮᱫ ᱜᱚᱝᱠᱮ
ᱟᱪ ᱪᱷᱟ ᱡᱩ ᱵᱟᱱᱟᱨ ᱜᱮᱞᱤᱧ ᱪᱟᱞᱟᱜᱼᱟ ᱛᱟᱦᱚᱞᱮ
ᱮᱠᱫᱚᱢ ᱯᱟᱴᱟᱵᱤᱫᱟᱹ ᱨᱮᱵᱤᱱ ᱦᱤᱡᱩᱜ ᱠᱷᱟᱱ ᱠᱤᱱᱛᱩ ᱮᱠᱞᱟᱼᱮᱠᱮᱞᱟ ᱫᱚ ᱵᱟᱹᱞᱤᱧ ᱵᱩᱡᱷᱟᱹᱣᱟ ᱤᱧᱫᱚ ᱟᱹᱞᱤᱧ ᱫᱚᱞᱤᱧ ᱢᱮᱱᱟ ᱮᱜ ᱵᱟᱱᱟ ᱦᱚᱲ ᱜᱮ ᱡᱩᱫᱤ ᱯᱟᱴᱟᱵᱤᱸᱫᱟᱹ ᱨᱮᱫᱚ ᱦᱤᱡᱩᱜ ᱵᱤᱱ᱾ ᱦᱮᱸ ᱥᱮ ᱪᱮᱫ?
ᱦᱮᱸ, ᱦᱳᱭᱼᱦᱳᱭ ᱟᱹᱞᱤᱧ ᱫᱚ ᱟᱹᱞᱤᱧ ᱪᱮᱥᱴᱟᱭᱟ ᱡᱮ ᱵᱟᱱᱟᱨ ᱦᱚᱲ ᱜᱮᱞᱤᱧ ᱪᱟᱞᱟᱜ ᱢᱟ᱾
ᱟᱫᱚ ᱜᱚᱝᱠᱮ ᱱᱚᱣᱟ ᱤᱫᱤ ᱠᱟᱛᱮ ᱱᱚᱜᱼᱚᱭ ᱯᱟᱴᱟᱵᱤᱫᱟᱹ ᱤᱫᱤ ᱠᱟᱛᱮᱫ ᱟᱵᱤᱱᱟᱜ ᱡᱟᱦᱟᱱᱟᱜ ᱚᱱᱠᱟᱱᱟᱜ ᱩᱭᱦᱟᱹᱨ ᱵᱷᱟᱵᱽᱱᱟ ᱡᱟᱦᱟᱸ ᱫᱚ ᱯᱟᱴᱟᱵᱤᱫᱟᱹ ᱡᱮ ᱱᱚᱝᱠᱟ ᱦᱩᱭ ᱫᱟᱲᱮᱭᱟᱜᱼᱟ ᱥᱮ ᱱᱚ ᱠᱟ ᱥᱮ ᱦᱟᱱᱠᱟ ᱱᱚᱝᱠᱟ ᱵᱟᱲᱟᱭ ᱢᱮᱱᱟᱜᱼᱟ, ᱥᱮ
ᱜᱚᱝᱠᱮ ᱟᱹᱞᱤᱧ ᱞᱤᱧ ᱩᱭ-ᱟᱹᱞᱤᱧ ᱡᱟᱦᱟᱸ ᱫᱚ ᱵᱟᱝ ᱟᱹᱞᱤᱧ ᱯᱟᱛᱟᱵᱤᱰᱟᱹ ᱨᱮ ᱢᱤᱴᱮ ᱵᱟᱱᱟᱢ ᱞᱤᱧ ᱠᱤᱨᱤᱧᱟ ᱜᱚᱝᱠᱮ ᱵᱩᱡ ᱫᱟᱵᱮᱱ᱾
ᱟᱪᱪᱷᱟ ᱟᱪᱪᱷ, ᱦᱮᱸ ᱜᱚᱝᱠᱮ ᱟᱢᱚᱢᱚᱜ ᱠᱟᱱᱟ? ᱛᱟᱞᱮᱫ ᱯᱟᱴᱟᱵᱤᱸᱫᱟᱹ ᱨᱮ ᱵᱟᱱᱟᱢ ᱠᱤᱫᱤᱧ ᱵᱤᱱ ᱢᱚᱱᱮᱭ ᱟᱠᱟᱫᱟ ᱥᱮ ᱪᱮᱫ?
ᱮ ᱵᱟᱱᱟᱢ ᱟᱨ ᱛᱤᱨ
ᱛᱤᱨᱭᱚ ᱵᱤᱱ ᱦᱟᱛᱟᱣᱟ
ᱡᱤᱱᱤᱥ ᱫᱚ ᱟᱹᱰᱤ ᱦᱟ ᱦᱟᱲᱟ ᱡᱤᱱᱤᱥ ᱥᱮ ᱟᱹᱰᱤ ᱢᱚᱸᱡᱽ ᱟᱸᱡᱚᱢ ᱟ ᱵᱚᱞᱮ ᱟᱹᱰᱤ ᱢᱚᱸᱡᱽ ᱟᱹᱰᱤ ᱫᱤᱱ ᱛᱟᱦᱮᱱᱟ ᱵᱚᱞᱮᱛᱮ ᱟᱹᱞᱤᱧ ᱛᱚ ᱡᱮ ᱩᱱᱤ ᱵᱟᱨ ᱫᱚᱸᱰᱮ ᱠᱷᱚᱱ ᱵᱟᱱᱟᱢ ᱠᱤᱨᱤᱧ ᱦᱩᱭᱛᱮᱜᱮ ᱠᱮᱫᱜᱮ ᱟᱨ ᱛᱟᱹᱨᱤ ᱠᱤᱨᱤᱧ ᱦᱩᱭᱩᱜᱼᱟ
ᱟᱨ ᱚᱲᱟᱜ ᱨᱮ ᱦᱚᱲ ᱞᱟᱹᱜᱤᱫᱜ ᱛᱮ ᱠᱟᱹᱴᱤᱡ ᱤᱭᱟᱹ ᱚᱲᱟᱜ ᱨᱮ ᱦᱚᱲᱤ ᱠᱟᱹᱴᱤᱡ ᱚᱱᱟ ᱯᱟᱹᱧᱪᱤ ᱥᱟᱹᱲᱤ ᱞᱤᱧ ᱠᱤᱨᱤᱧ ᱵᱮᱵᱚᱥᱛᱣ ᱟᱠᱟᱜᱼᱟ
ᱟᱪ ᱪᱷᱟ ᱟᱪ ᱪᱷᱟ ᱟᱪ ᱪᱷᱟ ᱟᱪ ᱪᱷᱟ ᱛᱟᱦᱚᱞᱮ ᱯᱟᱹᱧᱪᱤ ᱥᱟᱹᱲᱤ ᱟᱨ ᱯᱟᱹᱧᱪᱤ ᱯᱟᱹᱧᱪᱤ ᱥᱟᱹᱲᱤ ᱵᱤᱱ ᱠᱤᱨᱤᱧ ᱟ ᱠᱮᱫᱟᱵᱤᱱ ᱟᱨ ᱤᱭᱟᱹ ᱤᱱ ᱠᱤᱨᱧᱟ ᱩᱞ ᱫᱤᱨᱭ ᱵᱤᱱ ᱠᱤᱨᱤᱧᱟ
ᱦᱚᱭ ᱦᱚᱭ ᱜᱚᱝᱠᱮ ᱦᱚᱭ
ᱵᱟᱦᱽ, ᱜᱚᱝᱠᱮ ᱟᱹᱰᱤ ᱟᱹᱵᱤᱱᱟᱜ ᱩᱭᱦᱟᱹᱨ ᱵᱷᱟᱵᱽᱱᱟ ᱥᱟᱹᱨᱤ ᱜᱮ ᱠᱩᱥᱤᱭᱟᱫᱟ ᱞᱤᱧ᱾ ᱟᱹᱞᱤᱧ ᱞᱤᱧ ᱢᱮᱱᱟ ᱯᱟᱹᱧᱪᱤ ᱥᱟᱹᱲᱤ ᱯᱟᱹᱧᱪ-ᱯᱟᱹᱧᱪᱤ ᱥᱟᱹᱲᱤ ᱦᱚᱨᱚᱜ ᱱᱚᱣᱟ ᱫᱚ ᱪᱮᱜ ᱞᱤᱧ ᱢᱮᱱᱟ ᱡᱚᱛᱚ ᱠᱷᱚᱱ ᱠᱟᱫ ᱢᱟᱱᱮ ᱥᱟᱶᱛᱟ ᱨᱮᱱᱟᱜ ᱡᱟᱦᱟᱸ ᱴᱨᱟᱰᱤᱥᱚᱱᱟᱞ ᱡᱟᱦᱟᱸ ᱠᱟᱞᱪᱟᱨᱟᱞ ᱡᱟᱦᱟᱸ ᱦᱚᱨᱚᱜ ᱵᱟᱸᱫᱮ ᱟᱤᱧ ᱫᱚᱞᱤᱧ ᱢᱮᱱᱟ ᱱᱚᱣᱟ ᱠᱚᱫᱚ ᱦᱚᱨᱚᱜ ᱞᱟᱹᱠᱛᱤ ᱠᱟᱱ ᱛᱟᱵᱚᱱᱟ ᱮᱵᱚᱝ ᱠᱤᱨᱤᱧ ᱦᱚᱸ ᱞᱟᱹᱠᱛᱤ ᱠᱟᱱᱟ᱾
ᱦᱳᱭ ᱜᱚᱝᱠᱮ, ᱦᱳᱭᱼᱦᱳᱭ᱾
ᱟᱫᱚᱞᱤᱧ ᱢᱮᱱᱫᱟ ᱜᱚᱢᱠᱮ ᱯᱟᱴᱟ ᱵᱤᱫᱟᱹ ᱦᱤᱞᱚᱜ ᱜᱮᱵᱤᱱ ᱦᱤᱡᱩᱜᱼᱟ ᱥᱮ ᱯᱟᱴᱟᱵᱤᱫᱟᱹ ᱞᱟᱦᱟ ᱫᱤᱱ ᱦᱤᱞᱳᱜ ᱵᱤᱱ ᱦᱤᱡᱩᱜᱼᱟ᱾
ᱟᱸ ᱜᱚᱝᱠᱮ ᱟᱯᱮ ᱩᱥᱮᱨ ᱜᱚᱝᱠᱮ ᱴᱟᱣᱟᱨ ᱯᱟᱥᱮ ᱵᱟᱭ ᱧᱟᱢᱫᱟ᱾
ᱮ ᱚᱝᱠᱮ ᱨᱚᱲ ᱤᱧᱟᱹᱜ᱾
ᱮᱸᱼᱮᱸ ᱱᱤᱛᱚ ᱟᱸᱡᱚᱢᱚᱜ ᱠᱟᱱᱟ᱾
ᱞᱟᱹᱭ ᱫᱟᱞᱤᱧ ᱯᱟᱴᱟᱵᱤᱫᱟᱹ ᱨᱮ ᱵᱤᱱ ᱦᱤᱡᱩᱜᱼᱟ ᱥᱮ ᱯᱟᱴᱟᱵᱤᱫᱟᱹ ᱚᱱᱟ ᱮᱵ ᱢᱟᱱᱮ ᱤᱭᱟᱹ ᱦᱤᱞᱳᱜ ᱵᱤᱱ ᱦᱤᱡᱩᱜᱼᱟ ᱢᱟᱱᱮ ᱯᱟᱴᱟᱵᱤᱫᱟᱹ ᱦᱤᱞᱳᱜ ᱜᱮᱵᱤᱱ ᱦᱤᱡᱩᱜᱼᱟ᱾
ᱯᱟᱴᱟᱵᱤᱸᱫᱟᱹ ᱪᱮᱴᱟ ᱢᱮᱞᱟ ᱦᱩᱭᱩᱜ ᱤᱧ ᱫᱚ ᱦᱟᱸᱜ ᱧᱩᱦᱩᱢ ᱥᱮ ᱱᱟ ᱚᱱᱠᱟ ᱛᱟᱨᱟᱥᱤᱧ ᱞᱤᱧ ᱥᱮᱴᱮᱨᱚᱜᱼᱟ ᱦᱟᱸᱜ᱾
ᱦᱩᱸ᱾
ᱛᱟᱨᱟᱥᱤᱧ ᱫᱚ ᱟᱯᱮᱴᱷᱮ ᱫᱟᱜ ᱧᱩ ᱡᱤᱨᱟᱹᱣ ᱵᱟᱲᱟ ᱠᱟᱛᱮᱜ ᱟᱫᱚ ᱚᱱᱛᱮ ᱧᱤᱫᱟᱹ ᱥᱮᱫ ᱫᱚ ᱪᱟᱞᱟᱜ ᱦᱩᱭᱩᱜᱼᱟ ᱯᱟᱛᱟᱵᱤᱰᱟᱹ ᱧᱮᱼᱧᱮᱞ᱾
ᱟᱪᱪᱷᱟ ᱟᱪᱪᱷᱟ ᱟᱪᱪᱷᱟ᱾ ᱵᱟ ᱟᱹᱰᱤᱼᱟᱹᱰᱤ ᱪᱚᱨᱚᱠ ᱟ-ᱟᱹᱞᱤᱧ ᱫᱮᱞᱟ ᱦᱤᱡᱩᱜ ᱵᱤᱱ ᱟᱹᱞᱤᱧ ᱦᱚᱸ ᱛᱟᱹᱜᱤ ᱨᱮ ᱢᱮᱱᱟᱜ ᱞᱤᱧᱟᱹ ᱟᱫᱚ ᱞᱟᱦᱟ ᱵᱟᱨ ᱵᱤᱱ ᱞᱟᱹᱭ ᱠᱮᱫᱟ ᱩᱱᱫᱚ ᱟᱫᱚ ᱵᱟᱹᱵᱤᱱ ᱦᱮᱡ ᱞᱮᱱᱟ ᱟᱹᱵᱤᱱ ᱦᱚᱸ ᱡᱮᱢᱚᱱ ᱠᱟᱛᱷᱟ ᱛᱟᱹᱵᱤᱱ᱾
ᱮᱸ ᱟᱫᱚ ᱜᱚᱝᱠᱮ ᱞᱟᱦᱟ ᱵᱟᱨ ᱫᱚ ᱪᱮᱞᱤᱧ ᱢᱮᱱᱟ ᱞᱟᱦᱟ ᱵᱟᱨ ᱫᱚ ᱦᱩᱭᱱᱟ ᱟᱛᱮ ᱚᱝᱠᱮ ᱜᱮ ᱜᱚᱸᱰᱩᱜᱳᱞ᱾
ᱚ ᱦᱩᱸ ᱟᱪᱪᱷᱟᱼᱟᱪᱪᱷᱟ᱾
ᱪᱮᱫ ᱤᱧ ᱢᱮᱱᱟ᱾ ᱚᱲᱟᱜ ᱨᱮ ᱦᱚᱲ ᱛᱚᱠᱩ ᱨᱩᱣᱟᱹ ᱧᱚᱜ ᱞᱮᱱᱟ ᱛᱚ ᱚᱱᱟ ᱠᱷᱟᱹᱛᱤᱨ ᱛᱮ ᱵᱟᱹᱞᱤᱧ ᱥᱮᱱ ᱫᱟᱲᱮᱣᱟᱫᱟ ᱥᱮ ᱯᱷᱚᱱ ᱛᱮᱦᱚᱸ ᱵᱟᱹᱞᱤᱧ ᱞᱟᱹᱭᱟᱜ ᱵᱮᱱᱟ᱾ ᱟᱵᱮᱱ ᱫᱚᱵᱮᱱ ᱫᱚᱦᱟ ᱪᱤᱱᱛᱟᱹ ᱠᱚᱣᱟ ᱥᱮ ᱦᱚᱨᱚᱵᱚᱨᱚ ᱠᱚ ᱟᱵᱮᱱ ᱱᱚᱣᱟ ᱠᱷᱟᱹᱛᱤᱨ ᱛᱮ ᱵᱟᱵᱤᱱ ᱞᱟᱹᱭᱟᱜ ᱵᱮᱱᱟ᱾
ᱟᱪᱪᱷᱟ ᱟᱪᱪᱷᱟ᱾ ᱱᱟᱯᱟᱭ ᱠᱚᱜᱼᱟ ᱟᱹᱞᱤᱧ ᱦᱚᱸ ᱫᱚᱢᱮ ᱞᱤᱧ ᱟᱥᱟ ᱠᱟᱱ ᱛᱟᱦᱮᱸ ᱛᱟᱯᱚᱛᱮ ᱛᱟᱯᱚ ᱜᱚᱝᱠᱮ ᱟᱹᱞᱤᱧᱟᱜ ᱞᱤᱧ ᱢᱮᱛᱟ ᱠᱚᱣᱟ ᱛᱟᱦᱞᱮ ᱫᱟᱠᱟ ᱠᱚ ᱤᱥᱤᱱ ᱯᱮ ᱛᱟᱦᱞᱮ ᱚᱲᱟᱜ ᱦᱚᱠᱚ ᱫᱟᱠᱟ ᱫᱚᱠᱚ ᱤᱥᱤᱱ ᱠᱮᱫᱟ ᱟᱫᱚ ᱢᱟ ᱵᱩᱡᱷᱟᱹᱣ ᱵᱤᱱ ᱦᱮ ᱪᱮᱫ
ᱚ ᱟᱪᱪᱷᱟ ᱟᱪᱪᱷᱟ ᱟᱪᱪᱷᱟ
ᱟᱫᱚ ᱢᱟᱥᱮ ᱟᱫᱚ ᱱᱚᱣᱟ ᱫᱚ ᱟᱹᱰᱤ ᱫᱩᱠ ᱢᱟᱥᱮ ᱦᱮᱸ
ᱚ ᱦᱳᱭ ᱜᱚᱝᱠᱮ
ᱟᱫᱚ ᱪᱮᱫ ᱵᱤᱱ ᱞᱟᱹᱭᱟ ᱛᱮ ᱜᱚᱝᱠᱮ ᱢᱟ ᱟᱫᱚ ᱱᱚᱮ ᱟᱫᱚ ᱱᱤᱭᱟᱹ ᱫᱷᱟ ᱥᱟᱹᱨᱤ ᱜᱮᱵᱤᱱ ᱦᱤᱡᱩᱜ-ᱟ ᱛᱚ
ᱱᱤᱭᱟᱹ ᱵᱟᱨ ᱫᱚᱞᱤᱧ ᱢᱮᱱ ᱠᱟᱜ-ᱟ ᱡᱮ ᱨᱤᱠᱟᱹᱣ ᱠᱟᱜ ᱟᱹᱞᱤᱧ ᱞᱤᱧ ᱪᱟᱞᱟᱜ-ᱟ ᱵᱚᱞᱮ
ᱟᱪᱪᱷᱟ
ᱦᱳᱭ ᱟᱫᱚ ᱦᱟᱜ ᱟᱫᱚ ᱦᱚᱜ-ᱚᱭ ᱜᱚᱝᱠᱮ ᱟᱫᱚ ᱟᱫᱚ ᱦᱚᱜ-ᱚᱭ ᱜᱚᱝᱠᱮ
ᱦᱮᱸ
ᱱᱚᱜᱼᱚᱭ ᱡᱮᱢᱚᱱ ᱵᱟᱝ ᱞᱟᱹᱭᱚᱜ ᱠᱟᱱᱟ ᱟᱵᱚ ᱫᱚ ᱦᱚᱭ ᱡᱤᱣᱤ ᱦᱟᱥᱟ ᱦᱚᱲᱢᱚ ᱛᱤᱱ ᱡᱚᱠᱷᱚᱡ ᱪᱮᱫ ᱪᱮᱠᱟᱜ ᱵᱟᱝ ᱪᱮᱠᱟᱜᱼᱟ ᱟᱫᱚ ᱦᱚᱸᱜᱼ ᱚᱱᱟ ᱠᱚᱜᱮ ᱟᱹᱞᱤᱧ ᱫᱚ ᱦᱚᱸᱜ-ᱚᱱᱟ ᱠᱚᱜᱮ ᱵᱚᱛᱚᱨ ᱞᱤᱧ ᱵᱩᱡᱷᱟᱹᱣ ᱮᱫᱟ ᱠᱷᱟᱹᱞᱤ ᱟᱫᱚ ᱪᱟᱞᱟᱜ ᱟᱹᱭᱠᱟᱹ ᱫᱚ ᱟᱹᱰᱤ ᱨᱟᱹᱥᱠᱟᱹ ᱟᱹᱞᱤᱧ ᱫᱚ
ᱦᱩᱸ
ᱜᱚᱝᱠᱮ ᱟᱸᱡᱚᱢᱚᱜ ᱠᱟᱱ ᱛᱤᱧᱟᱹ ᱨᱚᱲ ᱟᱹᱰᱤ ᱨᱟᱹᱥᱠᱟᱹ ᱨᱟᱹᱥᱠᱟᱹ ᱜᱮ
ᱚᱱᱟ ᱚᱱᱟ ᱛᱮᱜᱮ ᱛᱚᱞᱤᱧ ᱢᱮᱱᱫᱟ ᱢᱟᱱᱮ ᱦᱮᱡ ᱞᱟᱹᱠᱛᱤ ᱠᱟᱱᱟ ᱜᱚᱢᱠᱮ ᱛᱮᱦᱮᱧ ᱦᱚᱭ ᱡᱤᱣᱤ ᱦᱚᱭ ᱡᱤᱣᱤ ᱦᱟᱥᱟ ᱦᱚᱲᱢᱚ ᱪᱮᱫ ᱮᱢ ᱪᱤᱠᱟᱹᱭᱟ ᱦᱮᱸᱥᱮ ᱦᱮᱸ ᱛᱟᱞᱦᱮ ᱛᱤᱱ ᱫᱤᱱ ᱛᱤᱱ ᱫᱤᱱ ᱟᱢᱟᱜ ᱟᱢᱟᱜ ᱦᱚᱭ ᱡᱤᱣᱤ ᱦᱟᱥᱟ ᱦᱚᱲᱢᱚ ᱢᱮᱱᱟᱜ ᱟᱠᱟᱫᱟ ᱵᱟᱧᱪᱟᱣ ᱩᱱᱫᱤᱱ ᱫᱮᱞᱟ ᱦᱮᱸ ᱥᱮ ᱪᱮᱫ ᱜᱚᱝᱠᱮ
ᱦᱳᱭ ᱦᱳᱭ ᱤᱱᱟᱹᱜ ᱜᱚᱴᱟ ᱫᱤᱱ ᱜᱮᱧ ᱧᱮᱞ ᱠᱟᱜ ᱦᱩᱭᱩᱜᱼᱟ ᱜᱚᱝᱠᱮᱜᱼᱚᱭ ᱡᱮᱢᱚᱱ ᱫᱟᱲᱮ ᱛᱟᱦᱮᱸ ᱨᱮᱜᱮ ᱤᱧᱤᱧ ᱢᱮᱱᱟ ᱪᱮ ᱦᱳᱭ ᱫᱟᱲᱮ ᱛᱟᱦᱮᱸ ᱨᱮᱜᱮ ᱫᱤᱥᱚᱢ ᱫᱚ ᱫᱟᱬᱟ ᱠᱟᱜ ᱢᱮᱫᱴᱮᱡ ᱵᱚᱞᱮ ᱵᱟᱠᱚ ᱞᱟᱹᱭᱟ ᱰᱟᱺᱜᱽᱣᱟᱹ ᱨᱮᱜᱮ ᱠᱟᱵᱟᱜ ᱠᱟᱵᱟᱜ ᱦᱟᱲᱟᱢ ᱠᱟᱛᱮᱫ ᱫᱚ ᱦᱟᱲ ᱦᱟᱲᱟᱢ ᱠᱟᱛᱮᱫ ᱡᱚᱛᱚ ᱪᱟᱵᱟᱜ
ᱮᱠᱫᱚᱢ ᱥᱟᱹᱨᱤ ᱠᱟᱛᱷᱟ ᱜᱚᱝᱠᱮ ᱠᱚ ᱞᱟᱹᱭᱟ ᱮᱵᱚᱝ ᱰᱟᱺᱜᱽᱣᱟᱹ ᱨᱮᱜᱮ ᱠᱟᱵᱟᱜ ᱠᱟᱵᱟᱜ ᱦᱟᱲᱟᱢ ᱠᱟᱛᱮ ᱫᱚ ᱡᱚᱛᱚ ᱪᱟᱵᱟᱜ ᱮᱠᱫᱚᱢ ᱵᱟᱥᱛᱚᱵᱚᱛᱟ ᱥᱟᱹᱨᱤ ᱠᱟᱛᱷᱟ ᱠᱟᱱ ᱜᱮᱭᱟ ᱡᱩᱫᱤ ᱵᱮᱱ ᱧᱮᱞᱟ ᱦᱮᱸ ᱵᱟᱝ
ᱦᱮᱸ ᱦᱳᱭ ᱦᱳᱭ
ᱮᱠᱫᱚᱢ ᱴᱷᱤᱠ ᱟᱫᱚᱞᱤᱧ ᱢᱮᱱᱫᱟ ᱦᱟᱸᱜ ᱠᱷᱟᱱ ᱪᱮᱫ ᱠᱚᱵᱤᱱ ᱤᱭᱟᱹ ᱟᱫᱚ ᱠᱚ ᱚᱱᱟ ᱫᱚ ᱥᱩᱫᱩ ᱵᱟᱱᱟᱢ ᱟᱨ ᱤᱭᱟᱹ ᱜᱮᱵᱤᱱ ᱦᱟᱛᱟᱣᱟ ᱥᱮ ᱥᱟᱹᱲᱤ ᱜᱮᱵᱤᱱ ᱦᱟᱛᱟᱣᱟ ᱥᱮ ᱟᱨ ᱪᱮᱫ ᱠᱚᱵᱤᱱ ᱡᱟᱦᱟᱱᱟᱜ ᱦᱟᱛᱟᱣ ᱞᱟᱹᱜᱤᱫ ᱵᱤᱱ ᱴᱟᱨᱜᱮᱴ ᱟᱠᱟᱫᱟ
ᱜᱚᱝᱠᱮ ᱚᱱᱟ ᱠᱚᱜᱮ ᱦᱟᱛᱟᱣ ᱦᱩᱭᱩᱜᱼᱟ ᱱᱤᱭᱟᱹ ᱵᱚᱪᱷᱚᱨ ᱟᱨᱦᱚᱸ ᱦᱤᱡᱩᱜ ᱵᱚᱪᱷᱚᱨ ᱟᱨᱦᱚᱸ ᱧᱮᱞ ᱡᱚᱝ ᱦᱩᱭᱩᱜᱼᱟ
ᱱᱚᱣᱟ ᱞᱟᱦᱟ ᱵᱮᱱ ᱦᱮᱡ ᱵᱟᱲᱟ ᱟᱠᱟᱱᱟ?
ᱜᱚᱝᱠᱮ ᱱᱤᱭᱟᱹ ᱞᱟᱦᱟ ᱨᱮᱫᱚ ᱵᱟᱹᱞᱤᱧ ᱪᱟᱞᱟᱣ ᱟᱠᱟᱱᱟ ᱜᱚᱝᱠᱮ ᱠᱟᱹᱴᱤᱡ ᱯᱷᱳᱱ ᱠᱚᱨᱮ ᱜᱮᱞᱤᱧ ᱧᱮᱞ ᱠᱟᱜᱼᱟ ᱫᱚ ᱚᱱᱟ ᱠᱚᱜᱮ
ᱟᱹᱞᱤᱧ ᱫᱚᱞᱤᱧ ᱞᱟᱹᱭᱟ ᱯᱟᱴᱟᱵᱤᱫᱷᱟᱹ ᱞᱟᱹᱠᱛᱤ ᱠᱟᱱᱟ ᱧᱮᱞ ᱡᱤᱱᱤᱥ ᱥᱟᱶᱛᱮ
ᱧᱮᱞ ᱞᱮᱫᱟ ᱟᱪᱪᱷᱟ ᱟᱪᱪᱷᱟ
ᱫᱤᱥᱚᱢ ᱨᱮᱱ
ᱟᱫᱚ ᱜᱚᱝᱠᱮ ᱟᱞᱤᱧ ᱯᱟᱛᱟᱵᱤᱸᱫᱷᱟᱹ ᱨᱮ
ᱞᱟᱹᱭ ᱵᱤᱱ ᱞᱟᱹᱭ ᱫᱟᱞᱤᱧ ᱫᱤᱥᱚᱢ ᱨᱮᱱ ᱦᱚᱲ ᱠᱚ ᱦᱤᱡᱩᱜᱼᱟ ᱩᱝᱠᱩ ᱥᱟᱞᱟᱜ ᱢᱤᱫᱴᱮᱱ ᱩᱯᱨᱩᱢ ᱦᱮᱸ ᱥᱮ ᱵᱟᱝ
ᱦᱮᱸ ᱦᱳᱭ ᱜᱚᱝᱠᱮ ᱦᱳᱭ
ᱦᱩᱸ ᱴᱷᱤᱠ ᱴᱷᱤᱠ ᱴᱷᱤᱠ ᱴᱷᱤᱠ ᱢᱟ ᱪᱮᱫ ᱵᱤᱱ ᱞᱟᱹᱭᱮᱫ ᱛᱟᱦᱮᱸᱫ ᱞᱟᱹᱭ ᱵᱤᱱ ᱥᱮ ᱜᱚᱝᱠᱮ ᱢᱟ
ᱟᱨ ᱜᱚᱝᱠᱮ ᱟᱹᱞᱤᱧ ᱫᱚ ᱚᱱᱟ ᱯᱷᱳᱱ ᱠᱚᱨᱮ ᱟᱞᱤᱧ ᱧᱮᱞ ᱟᱠᱟᱜᱼᱟ ᱛᱚ ᱮᱠᱫᱚᱢ ᱵᱟᱱᱟᱢ ᱠᱚ ᱱᱟᱯᱟᱭ ᱱᱟᱯᱟᱭ ᱡᱤᱱᱤᱥ ᱟᱹᱰᱤ ᱱᱟᱯᱟᱭ ᱠᱚ ᱟᱹᱛᱟᱹᱭ ᱠᱚ ᱯᱟᱹᱧᱪᱤ ᱥᱟᱹᱲᱤ ᱠᱚ ᱟᱫᱚ ᱯᱟᱹᱧᱪᱤ ᱥᱟᱹᱲᱤ ᱧᱮᱞᱛᱮ ᱚᱲᱟᱜ ᱨᱮᱱ ᱦᱚᱲᱠᱩ ᱫᱚᱠᱚ ᱞᱟᱸᱜᱟ ᱪᱟᱵᱟᱣ ᱠᱟᱱᱟ ᱛᱤᱥ ᱵᱚᱱ ᱪᱟᱞᱟᱜ-ᱟ ᱛᱤᱥ ᱵᱚᱱ ᱪᱟᱞᱟᱜ-ᱟ ᱟᱫᱚ ᱦᱟᱯᱳᱭ ᱥᱮ ᱟᱫᱚ ᱪᱮᱫ ᱫᱚᱢ ᱦᱚᱨᱚᱵᱚᱨᱚᱜ ᱠᱟᱱᱟ ᱟᱫᱚ ᱱᱚᱜ-ᱚᱭ ᱛᱚ ᱟᱹᱣᱨᱤ ᱛᱤᱥ ᱥᱮᱴᱮᱨᱚᱜ ᱫᱚ ᱫᱤᱱ ᱫᱚ ᱱᱤᱛ ᱦᱚᱸ ᱟᱭᱢᱟ ᱫᱤᱱ
ᱚᱠᱛᱚ ᱛᱚ ᱢᱮᱱᱟᱜ ᱜᱮᱭᱟ ᱵᱟᱝ ᱚᱠᱛᱚ ᱢᱮᱱᱟᱜᱼᱟ ᱚᱠᱛᱚ ᱚᱠᱛᱚ ᱢᱮᱱᱟᱜ ᱜᱮᱭᱟ ᱠᱟᱹᱡ ᱫᱚ ᱛᱟᱸᱜᱤ ᱛᱟᱸᱜᱤ ᱞᱮᱠᱷᱟᱱ ᱜᱮᱛᱚ ᱜᱟᱱᱚᱜᱼᱟ ᱦᱮᱸ ᱥᱮ ᱪᱮᱫ
ᱦᱳᱭ ᱜᱚᱝᱠᱮ ᱦᱳᱭ
ᱴᱷᱤᱠ ᱴᱷᱤᱠ ᱴᱷᱤᱠ ᱴᱷᱤᱠ ᱴᱷᱤᱠ ᱟᱫᱚ ᱜᱚᱢᱠᱮ ᱞᱤᱧ ᱞᱟᱹᱭᱫᱟ ᱢᱟᱱᱮ ᱞᱟᱹᱭ ᱫᱟᱞᱤᱧ ᱟᱫᱚ ᱚᱱᱟᱜᱮ ᱫᱮᱞᱟ ᱛᱟᱞᱦᱮ ᱟᱨ ᱞᱟᱹᱭ ᱫᱟᱞᱤᱧ ᱵᱮᱵᱥᱟ ᱵᱚᱱ ᱤᱫᱤᱭᱟ ᱥᱮ ᱢᱟᱱᱮ ᱧᱮᱞ ᱜᱮᱵᱚᱱ ᱪᱟᱞᱟᱜ-ᱟᱹᱞᱤᱧ ᱞᱤᱧ ᱵᱮᱵᱽᱥᱟ ᱜᱮᱞᱤᱧ ᱞᱟᱹᱭᱮᱫ ᱛᱟᱦᱮᱸᱜ-ᱟ
ᱵᱮᱵᱽᱥᱟ ᱫᱚ ᱜᱟᱱᱚᱜᱼᱟ ᱜᱚᱝᱠᱮ ᱪᱮᱫᱟᱜ ᱡᱮ ᱟᱭᱢᱟ ᱜᱟᱱ ᱦᱚᱲ ᱠᱚ ᱦᱤᱡᱩᱜᱼᱟ ᱵᱮᱵᱽᱥᱟ ᱨᱮ ᱫᱚ ᱠᱟᱹᱴᱤᱡ ᱞᱟᱵᱷ ᱚᱱᱟ ᱜᱮᱞᱤᱧ ᱢᱮᱱᱫᱟ ᱟᱞᱤᱧ ᱫᱚ ᱞᱟᱵᱷ ᱫᱚ ᱦᱩᱭᱩᱜ ᱜᱮᱭᱟ ᱜᱚᱝᱠᱮ ᱡᱮᱦᱮᱛᱩ ᱧᱮᱞ ᱵᱮᱱ ᱚᱸᱰᱮ ᱫᱚ ᱟᱭᱢᱟ ᱨᱚᱠᱚᱢ ᱦᱚᱲ ᱠᱚ ᱦᱤᱡᱩᱜᱼᱟ ᱟᱨ ᱧᱮᱞ ᱠᱟᱜ ᱵᱮᱱ ᱮᱠᱫᱚᱢ ᱞᱟᱵᱷ ᱳᱭ ᱦᱩᱭᱩᱜᱼᱟ ᱜᱚᱢᱠᱮ ᱵᱮᱵᱽᱥᱟ ᱠᱷᱟᱡ ᱵᱷᱟᱜᱮᱭᱟ
ᱚᱱᱟ ᱜᱮᱛᱚᱞᱧ ᱢᱮᱱ ᱮᱫᱟ᱾
ᱪᱮᱫᱟᱜ ᱡᱮ ᱦᱮᱸ ᱦᱮᱸ ᱜᱚᱝᱠᱮ ᱪᱮᱫᱟᱜ ᱡᱮ ᱡᱟᱹᱭ ᱪᱟᱞᱟᱜ ᱢᱮ ᱠᱟᱹᱴᱤᱡ ᱤᱭᱟᱹ ᱧᱚᱜᱼᱟ ᱪᱮᱫ ᱟᱵᱤᱱᱟᱜ ᱮᱠᱥᱯᱨᱤᱭᱮᱱᱥ ᱛᱮ ᱟᱵᱮᱱ ᱵᱮ ᱦᱮᱣᱟ ᱧᱚᱜᱚᱜᱼᱟ ᱚ ᱜᱮᱞᱤᱧ ᱢᱮᱱᱟ᱾ ᱤᱧ ᱢᱟᱨᱟᱝ ᱤᱧ᱾ ᱤᱧ ᱤᱧ ᱢᱟᱨᱟᱝ ᱯᱟᱛᱟ ᱵᱤᱸᱰᱟᱹ ᱨᱮ ᱵᱮᱵᱥᱟᱭᱟ ᱢᱮᱱᱛᱮ ᱠᱚᱢᱥᱚᱢ ᱵᱮᱯᱟᱨ ᱫᱚ ᱵᱟᱝ ᱠᱟᱱᱟ ᱛᱚ
ᱴᱷᱤᱠ ᱴᱷᱤᱠ ᱴᱷᱤᱠ ᱴᱷᱤᱠ ᱵᱟᱠᱷᱟᱱ ᱛᱚ ᱵᱟᱠᱷᱟᱱ ᱛᱚ ᱵᱟᱝ ᱜᱟᱱᱚᱜᱼᱟ ᱦᱮᱸ ᱵᱟᱝ
ᱦᱚᱲ ᱤᱱᱟᱹ ᱦᱚᱲ ᱫᱤᱥᱚᱢ ᱦᱚᱲ ᱛᱟᱞᱟᱨᱮ ᱵᱮᱵᱽᱥᱟᱭᱟᱵᱮᱱ ᱡᱮᱢᱚᱱ ᱛᱮᱢᱚᱱ ᱫᱚ ᱵᱟᱝ
ᱴᱷᱤᱠ ᱴᱷᱤᱠ᱾ ᱟᱹᱞᱤᱧ ᱞᱤᱧ ᱞᱟᱹᱭᱟ ᱡᱮ ᱯᱟᱴᱟᱵᱤᱸᱫᱟᱹ ᱫᱚ ᱜᱚᱢᱠᱮ ᱦᱚᱸᱜᱼᱚᱭ ᱡᱮᱢᱚᱱ ᱵᱮᱵᱽᱥᱟ ᱨᱮᱱᱟᱜ ᱥᱮᱬᱟ ᱡᱮ ᱚᱠᱟ ᱞᱮᱠᱟᱛᱮ ᱵᱮᱵᱽᱥᱟ᱾ ᱦᱩᱭᱩᱜᱼᱟ ᱱᱚᱣᱟ ᱢᱤᱫᱴᱮᱱ ᱵᱷᱟᱜᱤ ᱢᱤᱫᱴᱮᱱ ᱡᱟᱭᱜᱟ ᱠᱟᱱᱟ ᱜᱚᱝᱠᱮ ᱡᱮ ᱱᱚᱣᱟ ᱵᱮᱵᱽᱥᱟ ᱢᱤᱫᱴᱮᱱ ᱥᱮᱬᱟ ᱨᱮᱱᱟᱜ ᱞᱤᱧ ᱢᱚᱱᱮᱭᱟ᱾
ᱜᱚᱢᱠᱮ ᱟᱞᱚᱵᱮᱱ ᱪᱤᱱᱛᱟᱹᱜᱼᱟ ᱟᱵᱮᱱ ᱚᱸᱰᱮ ᱵᱮᱵᱽᱥᱟᱭ ᱵᱮᱱ ᱟᱵᱮᱱᱟᱜ ᱡᱦᱚᱛᱚ ᱠᱤᱪᱷᱩ ᱮ ᱡᱟ ᱢᱚᱱᱳ ᱵᱷᱟᱵ ᱠᱚ ᱪᱮᱡ ᱩᱛᱟᱨᱚ ᱯᱟᱞᱴᱟᱜ ᱛᱟᱵᱮᱱᱟ ᱥᱮ ᱟᱹᱨᱩ ᱯᱷᱮᱨᱟᱜ ᱛᱟᱵᱮᱱᱟ ᱵᱮᱵᱥᱟ ᱠᱚᱯᱮ ᱥᱮᱬᱟ ᱩᱛᱟᱹᱨᱟ
ᱴᱷᱤᱠ ᱴᱷᱤᱠ ᱴᱷᱤᱠ ᱴᱷᱤᱠ ᱴᱷᱤᱠ ᱛᱟᱦᱚᱞᱮ ᱜᱚᱝᱠᱮ ᱞᱟᱹᱭ ᱫᱟᱞᱤᱧ ᱫᱮᱞᱟ ᱛᱟᱦᱚᱞᱮ ᱦᱮᱸ ᱵᱟᱝ ᱦᱮᱸ᱾
ᱦᱳᱭ ᱦᱳᱭ ᱪᱮᱫᱟᱜ ᱪᱟᱞᱟᱜ ᱦᱩᱭᱩᱜᱼᱟ ᱪᱮᱫᱟᱜ ᱵᱟᱝ ᱟᱹᱞᱤᱧ ᱟᱹᱞᱤᱧ ᱫᱚᱞᱤᱧ ᱥᱮᱴᱮᱨ ᱜᱮᱭᱟ ᱜᱚᱝᱠᱮ ᱴᱤᱭᱟᱹ ᱵᱟᱤᱱ ᱚᱱᱠᱟ ᱜᱮᱞᱤᱧ ᱚᱱᱠᱟ ᱜᱮᱞᱤᱧ ᱨᱤᱠᱟᱹᱣ ᱟᱠᱟᱫᱼᱟ ᱚᱱᱟᱛᱮ ᱞᱤᱧ ᱢᱮᱱᱫᱟ ᱪᱟᱞᱟᱜ ᱦᱩᱭᱩᱜᱼᱟ
ᱟᱪᱪᱷᱟ ᱟᱪᱪᱷᱟ ᱟᱪᱷᱟ ᱟᱨ ᱱᱤᱛᱚᱜ ᱚᱱᱛᱮ ᱫᱟᱜ ᱫᱟᱭ ᱥᱮ ᱵᱟᱝ ᱜᱚᱝᱠᱮ
ᱱᱤᱛᱚᱜ ᱫᱚ ᱫᱟᱜ ᱫᱚ